ᱦᱮᱞᱳᱼᱼ
ᱦᱩᱸ ᱡᱚᱦᱟᱨ ᱜᱮ ᱜᱚᱝᱠᱮ ᱾
ᱡᱚᱦᱟᱨ ᱜᱮ᱾
ᱟᱨ ᱚᱠᱟ ᱞᱮᱠᱟ ᱢᱮᱱᱟᱜ ᱵᱤᱱᱟ?
ᱱᱟᱯᱟᱭ ᱜᱮ ᱟᱹᱞᱤᱧ ᱫᱚ ᱟᱵᱮᱱ ᱜᱮ ᱪᱮᱫᱞᱮᱠᱟ?
ᱟᱹᱞᱤᱧ ᱦᱚᱸᱞᱤᱧ ᱱᱟᱯᱟᱭ ᱜᱮᱭᱟ᱾
ᱟᱨ ᱛᱚᱵᱮ ᱜᱚᱝᱠᱮ ᱦᱚᱸ ᱟᱵᱮᱱ ᱥᱮᱫ ᱫᱚ ᱦᱩᱲᱩ ᱠᱚ ᱨᱚᱦᱚᱭ ᱠᱚ ᱮᱦᱚᱵ ᱮᱱᱟ ᱥᱮ ᱵᱟᱝ?
ᱦᱩᱲᱩ ᱠᱚ ᱨᱚᱦᱚᱭ ᱫᱚ ᱛᱷᱚᱲᱟ ᱛᱷᱚᱲᱤ ᱫᱚᱠᱚ ᱮᱦᱚᱵ ᱵᱟᱲᱟᱭᱱᱟ ᱠᱚ ᱮᱸ ᱦᱮᱸᱜ ᱟᱨ ᱢᱟᱱᱮ ᱠᱤ ᱟᱹᱛᱩ ᱨᱮᱫᱚ ᱮᱦᱚᱵ ᱫᱚ ᱟᱹᱣᱨᱤ ᱦᱩᱭᱩᱜᱼᱟ᱾ ᱜᱟᱯᱟ ᱜᱟᱯᱟ ᱢᱮᱭᱟᱝ ᱠᱷᱚᱡ ᱜᱮ ᱦᱟᱸᱜ ᱮᱦᱚᱵᱚᱵ ᱫᱚ ᱦᱩᱭᱩᱜᱼᱟ᱾
ᱦᱮᱸᱻᱦᱮᱸᱻ
ᱚᱱᱛᱮ ᱟᱹᱵᱤᱱ ᱥᱮᱫ?
ᱟᱹᱞᱤᱧ ᱥᱮᱫ ᱦᱚᱸ ᱛᱷᱚᱲᱟ ᱛᱷᱚᱲᱟ ᱫᱚᱠᱚ ᱮᱦᱚᱵ ᱠᱮᱫᱟ ᱦᱟᱸᱜ ᱟᱨ ᱮᱱᱛᱮᱜ ᱦᱮᱸ ᱮᱦᱚᱵᱚᱜ ᱛᱮᱜᱮ ᱢᱮᱱᱟᱜᱼᱟ᱾ ᱛᱚᱵᱮ ᱜᱚᱝᱠᱮ ᱱᱚᱣᱟ ᱡᱮ ᱟᱵᱚ ᱵᱚᱱ ᱦᱩᱲᱩ ᱵᱟᱹᱵᱚᱱ ᱨᱚᱦᱚᱭᱟ? ᱟᱫᱚ ᱟ ᱟᱵᱮᱱ ᱥᱮᱫ ᱫᱚ ᱚᱠᱟ ᱞᱮᱠᱟ ᱦᱟᱸᱜ ᱢᱚᱛᱞᱚᱵᱽ ᱵᱟ ᱟᱯᱷᱚᱨ ᱚᱠᱛᱮ ᱠᱚ ᱪᱮᱫ ᱠᱚ ᱠᱚ ᱪᱮᱠᱟ ᱵᱟᱲᱟᱭᱟ? ᱟᱨ ᱟᱹ ᱦᱩᱲᱩ ᱨᱚᱦᱚᱭ ᱚᱠᱛᱮ ᱦᱚᱸ ᱚᱠᱟ ᱞᱮᱠᱟ ᱠᱚ ᱨᱚᱦᱚᱭᱟ ᱢᱮᱱᱛᱮ ᱚᱱᱟ ᱛᱷᱚᱲᱟ ᱜᱟᱱ ᱞᱟᱹᱭ ᱵᱮᱱ ᱥᱮ,
ᱞᱟᱹᱭᱟᱹᱧ ᱤᱧ ᱥᱮᱫ ᱫᱚ ᱢᱟᱱᱮ ᱠᱤ ᱟᱯᱷᱚᱨ ᱚᱠᱛᱚ ᱫᱚ ᱱᱤᱭᱟᱹ ᱫᱚᱢ ᱫᱚ ᱮᱸ ᱴᱷᱤᱠ ᱥᱚᱢᱚᱭ ᱨᱮᱜᱮ ᱵᱚᱞᱮ ᱟᱯᱷᱚᱨ ᱫᱚ ᱟᱫᱚ ᱦᱩᱭ ᱠᱟᱱ ᱛᱟᱦᱮᱱᱟ ᱟᱫᱚ
ᱦᱩᱸ
ᱞᱟᱦᱟ ᱫᱚ ᱦᱩᱭᱩᱜ ᱠᱟᱱ ᱛᱟᱦᱮᱱᱟ ᱵᱚᱞᱮᱠᱤ ᱥᱟᱱᱟᱢ ᱦᱚᱲ ᱟᱯᱱᱟᱨ ᱟᱯᱱᱟᱨ ᱤᱭᱟᱹ ᱰᱟᱝᱨᱟ ᱠᱚ ᱱᱟᱦᱮᱞ ᱱᱟᱦᱮᱞ ᱛᱮᱜᱮ ᱯᱩᱨᱟᱹ ᱢᱚᱸᱡᱽ ᱥᱤ ᱠᱟᱛᱮ ᱵᱚᱞᱮ ᱮᱠᱫᱚᱢ ᱥᱤᱛᱩᱝ ᱫᱤᱱ ᱨᱤ ᱜᱤ ᱥᱤ ᱠᱟᱛᱮᱫ ᱠᱚ ᱤᱭᱟᱹ ᱥᱤ ᱠᱟᱛᱮᱫ ᱚᱱᱟ ᱜᱷᱟᱸᱥ ᱠᱚ ᱛᱟᱦᱮᱱ ᱠᱟᱱ ᱛᱟᱦᱮᱱᱟ ᱠᱷᱮᱛ ᱛᱮᱨᱮ ᱚᱱᱟ ᱠᱚᱠᱚ ᱦᱩᱸ ᱦᱮᱸ ᱚᱱᱟ ᱫᱚ ᱠᱚ ᱜᱚᱡ ᱦᱚᱪᱚ ᱠᱟᱜ ᱠᱟᱱ ᱛᱟᱦᱮᱱ ᱠᱚ ᱟᱨᱦᱚᱸ ᱩᱥᱠᱮ ᱵᱟᱫᱽ ᱛᱟᱭᱚᱢ ᱛᱮ ᱛᱮᱠᱷᱮᱡ ᱟᱯᱷ ᱟᱯᱷ
ᱦᱩᱸ
ᱯᱚᱨᱮᱡ ᱠᱟᱛᱮ ᱦᱚᱸᱠᱚ ᱚᱱᱟ ᱫᱚ ᱢᱚᱸᱡᱽ ᱜᱮ ᱵᱚᱞᱮ ᱠᱮ ᱤᱭᱟᱹ ᱜᱷᱟᱸᱥ ᱦᱚᱸ ᱜᱚᱡ ᱵᱟᱲᱟᱜ ᱠᱟᱱ ᱛᱟᱦᱮᱱᱟ ᱠᱷᱟᱹᱞᱤ ᱦᱩᱲᱩ ᱢᱚᱛᱚ ᱜᱮ ᱦᱚᱨᱚᱜ ᱠᱟᱱ ᱛᱟᱦᱮᱱᱟ ᱟᱨ ᱚᱸᱰᱮ ᱡᱟᱦᱟᱸ ᱴᱷᱮᱡ ᱟᱯᱷᱚᱨ ᱟᱯᱷᱚᱨ ᱛᱟᱦᱮᱱ ᱠᱩ ᱚᱸᱰᱮ ᱦᱚᱸ ᱵᱚᱞᱮ ᱞᱟᱹᱵᱤᱫ ᱜᱤᱼᱼ ᱛᱟᱦᱮᱱ ᱠᱟᱱ ᱛᱟᱦᱮᱱᱟ ᱟᱫᱚ ᱚᱱᱟ ᱜᱟᱹᱪᱷᱤ ᱡᱚᱠᱷᱚᱱ ᱛᱩᱫ ᱜᱷᱟᱹᱲᱤᱡ ᱚᱱᱟ ᱫᱚ ᱵᱚᱞᱮᱠᱤ ᱟᱞᱜᱟ ᱜᱮ ᱟᱹᱭᱠᱟᱹᱜ ᱠᱟᱱ ᱛᱟᱦᱮᱱᱟ ᱟᱫᱚ ᱮᱸᱻ ᱟᱫᱚ ᱱᱤᱭᱟᱹ ᱫᱚᱢ ᱠᱷᱟᱡ ᱫᱚᱞᱤᱧ ᱧᱮᱞᱮᱫ ᱠᱚᱣᱟᱞᱤᱧ ᱥᱟᱱᱟᱢ ᱦᱚᱲ ᱫᱚ ᱰᱷᱮᱨ ᱫᱚᱠᱚ ᱪᱮᱠᱟᱹᱭ ᱫᱟᱠᱚ ᱚᱱᱟ ᱴᱮᱠᱴᱟᱨ ᱜᱮᱠᱚ ᱟᱹᱜᱩᱭᱮᱫᱟ ᱠᱩ
ᱦᱮᱸ ᱦᱮᱸ ᱦᱮᱸ ᱦᱮᱸ
ᱦᱮᱸ ᱴᱮᱠᱴᱟᱨ ᱢᱤᱫ ᱫᱚᱢ ᱨᱮᱜᱮ ᱯᱩᱨᱟᱹ ᱢᱚᱸᱡᱽ ᱮᱠᱫᱚᱢ ᱥᱤ ᱦᱚᱪᱚ ᱠᱮᱫᱮᱭᱟ ᱥᱮ ᱞᱟᱹᱦᱩᱫ ᱦᱚᱪᱚ ᱠᱮᱫᱮᱭᱟ ᱟᱨ ᱟᱯᱷᱚᱨ ᱩᱛᱟᱹᱨ ᱠᱮᱫᱟᱭ ᱮᱠᱫᱚᱢ
ᱦᱩᱸ ᱦᱩᱸ ᱦᱩᱸ ᱟᱨ ᱜᱚᱝᱠᱮ ᱟᱞ ᱟᱹᱞᱤᱧ ᱮᱠᱫᱚᱢ ᱦᱟᱸᱜ ᱞᱟᱦᱟ ᱞᱮᱠᱟ ᱦᱚᱸᱠᱚ ᱮᱱᱛᱮᱫ ᱠᱚ ᱪᱟᱞᱟᱣᱮᱫ ᱠᱟᱱ ᱜᱮᱭᱟ ᱟᱨ ᱴᱮᱠᱴᱟᱨ ᱠᱚᱛᱮ ᱦᱚᱸᱠᱚ ᱥᱤᱭᱮᱫ ᱠᱟᱱ ᱜᱮᱭᱟ ᱟᱨ ᱮᱱᱛᱮᱜ ᱰᱟᱝᱨᱟ ᱠᱚᱛᱮ ᱦᱚᱸ ᱟᱫᱚ ᱰᱟᱝᱨᱟ ᱛᱮ ᱥᱤᱭᱚᱜ ᱨᱮᱫᱚ᱾ ᱚᱱᱠᱟ ᱮᱱᱛᱮᱜ ᱥᱤᱛᱩᱝ ᱚᱠᱛᱮ ᱨᱮᱜᱮ ᱠᱩ ᱥᱤ ᱠᱟᱛᱮ ᱠᱚ ᱜᱷᱟᱸᱥ ᱠᱚ ᱜᱚᱡ ᱦᱚᱪᱚᱭᱮᱫ ᱛᱟᱦᱮᱸᱱᱟ ᱟᱨ ᱚᱱᱟ ᱜᱷᱟᱸᱥ ᱮᱱᱛᱮᱫ ᱜᱚᱭᱟᱭ ᱜᱤᱰᱤ ᱵᱟᱰᱟ ᱦᱩᱭ ᱞᱮᱱ-ᱠᱷᱟᱡ᱾ ᱟᱫᱚ ᱟᱯᱷᱚᱨ ᱞᱟᱹᱜᱤᱫ ᱡᱚᱠᱷᱚᱱ ᱮᱱᱛᱮᱜ ᱮᱸ ᱟᱹᱜᱩ ᱦᱩᱭᱩᱜ-ᱟ᱾ ᱟᱫᱚ ᱩᱱ ᱨᱮᱞᱤᱧ ᱧᱮᱞ ᱵᱟᱲᱟ ᱣᱟᱠᱟᱫᱟ ᱟᱯᱷᱚᱨ ᱞᱟᱦᱟᱨᱮ ᱮᱱᱛᱮᱫ ᱰᱟᱝᱨᱟ ᱢᱤ-ᱢᱤᱫ ᱪᱩᱯᱩᱫ ᱠᱚ ᱡᱚᱢᱪᱚ ᱠᱚᱣᱟ᱾ ᱚᱱᱟ ᱡᱚᱢ ᱵᱟᱫᱽ ᱜᱮ ᱮᱱᱛᱮ ᱠᱚ ᱟᱯᱷᱚᱨᱟ᱾ ᱫᱚ ᱩᱱᱠᱩ ᱜᱮᱠᱚ ᱟᱨᱡᱟᱣ ᱟᱵᱚᱱᱟ᱾ ᱢᱮᱱ ᱠᱟᱛᱮᱜ ᱩᱱᱠᱩ ᱜᱮ ᱩᱱᱠᱩ ᱞᱟᱦᱟ ᱜᱮᱵᱚᱱ ᱱᱟᱣᱟᱹᱭ ᱚᱪᱚ ᱠᱚᱣᱟ᱾ ᱚᱱᱠᱟ ᱮᱸ ᱟᱫᱚ ᱤᱱᱟᱹ ᱵᱟᱫᱽ ᱜᱮ ᱟᱯᱷᱚᱨ ᱦᱩᱭᱩᱜ-ᱟ᱾ ᱟᱫᱚ ᱟᱯᱷᱚᱨ ᱵᱟᱫᱽ ᱮᱱᱛᱮᱫ ᱦᱟᱨᱟ ᱵᱟᱲᱟ ᱞᱮᱱᱠᱷᱟᱡ ᱜᱟᱹᱪᱷᱤ ᱛᱩᱜ ᱚᱠᱛᱮ ᱦᱚᱸ ᱧᱮᱞ ᱵᱟᱞᱟ ᱦᱩᱭ ᱠᱟᱱᱟ ᱡᱮ
ᱜᱟᱹᱪᱷᱤ ᱵᱟᱨ-ᱯᱮ ᱫᱤᱱ ᱠᱩ ᱛᱩᱜ ᱠᱮᱫ ᱜᱮ ᱦᱟᱸᱜ ᱤᱱᱟᱹ ᱵᱟᱫ ᱠᱚ ᱞᱚᱥᱚᱜᱟ, ᱞᱟᱦᱟ ᱨᱮᱫᱚ ᱵᱟᱠᱚ ᱞᱚᱥᱚᱜᱟ᱾ ᱢᱮᱱᱛᱮ ᱞᱟᱦᱟᱨᱮ ᱞᱚᱥᱚᱜ ᱞᱮᱠᱷᱟᱡ ᱟᱨᱦᱚᱸ ᱵᱟᱹᱭ-ᱵᱟᱹᱭᱛᱮ ᱮᱱᱛᱮᱜ ᱫᱩᱲᱩᱵᱚᱜ-ᱟ ᱦᱟᱸᱥᱟ ᱫᱩᱲᱩᱵ ᱞᱮᱱᱠᱷᱟᱱ ᱫᱚ ᱟᱨᱦᱚᱸ ᱠᱮᱴᱮᱡ ᱨᱩᱣᱟᱹᱲᱚᱜ ᱛᱟᱦᱮᱸᱱᱟ᱾ ᱟᱫᱚ ᱚᱱᱟ ᱤᱭᱟᱹᱛᱮ ᱨᱚᱦᱚᱭ ᱠᱚᱦᱚᱸ ᱛᱤ ᱦᱟᱹᱥᱩ ᱠᱚᱣᱟ ᱚᱱᱟ ᱵᱟᱠᱷᱨᱟ ᱮᱱᱛᱮᱫ ᱨᱚᱠᱟᱭ ᱜᱮᱠᱚ ᱞᱚᱥᱚᱜᱟ᱾ ᱟᱨ ᱠᱩ ᱨᱚᱦᱚᱭ ᱞᱟᱹᱜᱤᱫᱚᱜ-ᱟ᱾ ᱵᱟᱝᱠᱷᱟᱱ ᱢᱟ ᱫᱟᱜ ᱛᱟᱦᱮᱸᱱᱟ ᱚᱱᱟᱨᱮ ᱟᱫᱚ ᱩᱱ ᱚᱠᱛᱮ ᱵᱟᱹᱭ-ᱵᱟᱹᱭᱛᱮ ᱦᱟᱥᱟ ᱫᱩᱲᱩᱵ ᱞᱮᱱᱠᱷᱟᱡ ᱫᱚ ᱠᱮᱴᱮᱡᱚᱜ-ᱟ ᱟᱫᱚ ᱨᱚᱦᱚᱭ ᱜᱷᱟᱹᱲᱤᱡ ᱛᱤ ᱮᱱᱛᱮᱜ ᱦᱟᱹᱥᱩ ᱠᱚᱣᱟ᱾ ᱟᱹᱞᱤᱧ ᱥᱮᱫ ᱫᱚ ᱚᱱᱠᱟ ᱟᱫᱚ ᱟᱵᱮᱱ ᱥᱮᱫ ᱫᱚ ᱚᱠᱟ ᱞᱮᱠᱟ ᱞᱟᱦᱟ ᱨᱮᱜᱮ ᱠᱚ ᱞᱚᱥᱚᱜ ᱠᱟᱜ-ᱟ ᱥᱮ ᱞᱚᱥᱚᱜ ᱦᱤᱞᱳᱜ ᱨᱚᱦᱚᱭ ᱦᱤᱞᱳᱜ ᱜᱮᱠᱚ ᱞᱚᱥᱚᱫᱟ᱾
ᱟᱹᱞᱤᱧ ᱥᱮᱫ ᱦᱚᱸ ᱚᱱᱠᱟ ᱜᱮ ᱵᱚᱞᱮ ᱞᱟᱦᱟ ᱨᱮᱜᱮ ᱞᱟᱦᱟ ᱨᱮᱫᱚ ᱠᱷᱩᱜ ᱞᱟᱦᱟ ᱨᱮᱫᱚ ᱵᱟᱠᱚ ᱞᱚᱥᱚᱫ ᱠᱟᱜ-ᱟ ᱠᱚ᱾ ᱜᱟᱹᱪᱷᱤ ᱜᱮ ᱞᱟᱦᱟ ᱨᱮᱫᱚ ᱠᱚ ᱛᱩᱫ ᱠᱟᱛᱮᱫ ᱠᱚ ᱡᱟᱣᱨᱟ ᱠᱟᱜ-ᱟ ᱠᱚ ᱟᱨ ᱡᱟᱦᱟᱸ ᱡᱟᱦᱟᱸ ᱴᱷᱮᱡ ᱵᱚᱞᱮᱠᱤ ᱞᱚᱥᱚᱜ ᱠᱟᱱᱟ ᱚᱸᱰᱮ ᱠᱚ ᱞᱚᱥᱚᱜ ᱠᱮᱫ ᱜᱮᱠᱚ ᱟᱨ ᱢᱟᱱᱮ ᱠᱮᱴᱟᱠ- ᱴᱟᱨ ᱛᱮᱠᱚ ᱴᱮᱠᱴᱚᱨ ᱛᱮᱠᱚ ᱞᱚᱥᱚᱜᱭᱮᱫ ᱠᱟᱱ ᱠᱷᱟᱡ ᱧᱮᱞ ᱮᱫ ᱠᱚᱣᱟᱞᱤᱧ ᱢᱚᱞᱮ ᱠᱤ ᱛᱮᱦᱤᱧ ᱢᱟᱞ ᱡᱟ ᱞᱚᱥᱚᱜ ᱠᱮᱫᱟᱭ ᱛᱚᱵᱮ ᱛᱮᱦᱮᱧ ᱫᱚ ᱵᱚᱞᱮ ᱵᱟᱠᱚ ᱨᱚᱦᱚᱭᱟ ᱟᱠᱩ᱾ ᱛᱮᱦᱤᱧ ᱫᱚ ᱚᱱᱟ ᱠᱷᱩᱵ ᱜᱮ ᱤᱭᱟᱹ ᱚᱱᱟ ᱴᱨᱟᱠᱴᱚᱨ ᱛᱮ ᱚᱱᱟ ᱦᱟᱥᱟ ᱠᱚᱫᱚ ᱞᱚᱫᱚ- ᱵᱚᱫᱚᱜ-ᱟ ᱥᱮ ᱮᱠᱫᱚᱢ᱾
ᱦᱩᱸ ᱦᱩᱸ
ᱟᱫᱚ ᱚᱱᱟ ᱤᱭᱟᱹᱛᱮ ᱛᱤᱦᱤᱧ ᱫᱚ ᱚᱱᱠᱟᱜᱮ ᱞᱚᱥᱚᱜ ᱜᱮᱠᱚ ᱵᱟᱹᱜᱤᱭᱟᱜ ᱜᱮ᱾ ᱟᱫᱚ ᱛᱷᱚᱲᱟ ᱜᱟᱱ ᱚᱱᱟ ᱞᱚᱥᱚᱜ ᱠᱚᱦᱚᱸ ᱱᱟᱥᱮᱱᱟᱜ ᱵᱟᱹᱭᱥᱟᱹᱣ ᱧᱚᱜᱚᱜ-ᱟ ᱟᱫᱚ ᱩᱥᱠᱮ ᱵᱟᱫᱽ ᱛᱮᱠᱷᱮ ᱜᱟᱯᱟ ᱜᱟᱱ ᱛᱠᱷᱮ ᱢᱤᱫ ᱫᱤᱱ ᱵᱟᱫᱽ ᱵᱚᱞᱮ ᱜᱟᱹᱪᱷᱤ ᱠᱚ ᱪᱟᱯᱟᱫ ᱵᱟᱲᱟ ᱠᱮᱫ ᱜᱮᱠᱚ ᱟᱨ ᱠᱚ ᱨᱚᱦᱚᱭ ᱠᱮᱜ ᱜᱮ᱾
ᱩᱸ᱾ ᱦᱩᱸ ᱟᱨ ᱱᱤᱭᱟᱹ ᱠᱷᱟᱡ ᱞᱟᱦᱟ ᱛᱮᱫᱚ ᱟᱹᱞᱤᱧ ᱞᱤᱧ ᱫᱤᱥᱟᱹᱭᱟ ᱮᱸᱜ ᱩᱱ ᱡᱚᱠᱷᱚᱡ ᱫᱚ ᱴᱮᱠᱴᱟᱨ ᱠᱚ ᱵᱟᱝ ᱛᱟᱦᱮᱸ ᱠᱟᱱᱛᱮ, ᱟᱫᱚ ᱟᱛᱳ ᱨᱮᱱ ᱜᱮ ᱡᱟᱦᱟᱸᱭ ᱠᱚᱣᱟᱜ ᱱᱟᱸᱦᱮᱞ ᱠᱚ ᱠᱷᱟᱹᱞᱤ ᱛᱟᱦᱮᱸᱱ ᱠᱟᱱ ᱛᱟᱦᱮᱸᱱ ᱠᱷᱟᱱ ᱟᱫᱚ ᱞᱟᱹᱴᱩ ᱠᱷᱮᱛ ᱡᱚᱠᱷᱚᱱ ᱞᱚᱥᱚᱫ ᱠᱚ ᱦᱩᱭᱩᱜ ᱠᱟᱱ ᱛᱟᱦᱮᱸ ᱠᱷᱟᱱ ᱫᱚ ᱟᱛᱳ ᱨᱮ ᱮᱱᱛᱮᱜ, ᱞᱟᱹᱭ ᱠᱚ ᱦᱩᱭᱩᱜ ᱠᱟᱱ ᱛᱟᱦᱮᱸᱫ ᱠᱤ ᱢᱮᱱᱛᱮ ᱛᱮᱦᱮᱧ ᱫᱚ ᱞᱟᱹᱴᱩ ᱠᱷᱮᱛ ᱞᱚᱥᱚᱫ ᱦᱩᱭᱩᱜ ᱠᱟᱱᱟ᱾ ᱛᱚ ᱡᱟᱦᱟᱸᱭ ᱠᱚᱣᱟᱜ ᱱᱟᱦᱮᱞ ᱠᱷᱟᱹᱞᱤ ᱢᱮᱱᱟᱜ ᱠᱷᱟᱱᱡ ᱫᱮ ᱫᱮᱞᱟ ᱜᱚᱲᱚᱜ ᱯᱮ ᱢᱮᱱᱛᱮ ᱦᱮᱸ᱾ ᱥᱮ ᱨᱚᱦᱚᱭ ᱠᱚᱦᱚᱸ ᱚᱱᱠᱟᱜᱮ ᱦᱟᱹ ᱦᱩᱸ ᱜᱚᱲᱚ ᱞᱟᱹᱜᱤᱫ ᱢᱮᱱ ᱦᱩᱭᱩᱜ ᱠᱟᱱ ᱛᱟᱦᱮᱸᱜᱼᱟ ᱟᱨ ᱮᱱᱛᱮ ᱚᱸᱰᱮ ᱜᱮ ᱟᱫᱚ ᱱᱮ ᱱᱮᱛᱟᱨᱦᱚᱸ ᱮᱱᱛᱮ ᱵᱚᱞᱮ ᱡᱚᱢ ᱧᱩ ᱢᱟ ᱠᱷᱮᱛᱨᱮᱜᱮ ᱦᱩᱭ ᱢᱟ ᱦᱩᱭᱩᱜ ᱜᱮᱭᱟ ᱟᱫᱚ ᱩᱱ ᱨᱮᱫᱚ ᱪᱮᱫ ᱛᱟᱦᱮᱸ ᱠᱟᱱᱟ ᱵᱚᱞᱮ ᱡᱚᱢ ᱧᱩᱩ ᱦᱚᱸ ᱥᱚᱸᱜᱮ ᱜᱮ ᱟᱫᱚ ᱩᱱ ᱚᱠᱛᱮ ᱫᱚ ᱮᱦᱚᱵ ᱡᱚᱢ ᱫᱚ ᱛᱟᱦᱮᱸ ᱠᱟᱱᱟ ᱮᱱᱛᱮᱜ ᱱᱚᱝᱠᱟ ᱟᱜ ᱥᱟᱛᱛᱩ ᱦᱩᱭᱱᱟ, ᱟᱨ ᱟᱸᱜ ᱠᱷᱟᱹᱡᱟᱹᱲᱤ ᱦᱩᱭ ᱱᱟ᱾ ᱥᱮ ᱛᱟᱵᱮᱱ ᱦᱩᱭᱱᱟ ᱟᱨ ᱜᱩᱲ ᱦᱩᱭᱱᱟ ᱢᱤᱫ ᱫᱚᱚᱢ ᱫᱚ ᱚᱱᱟ ᱡᱚᱢ ᱪᱚ ᱦᱚᱭᱮᱫ ᱠᱚ ᱛᱟᱦᱮᱸᱫ ᱤᱥᱠᱮ ᱵᱟᱫᱽ ᱜᱮ ᱮᱱᱛᱮᱜ ᱠᱷᱮᱛ ᱨᱮ ᱩᱱᱠᱩ ᱠᱩ ᱠᱟᱹᱢᱤ ᱞᱟᱹᱜᱤᱫᱚᱜ ᱠᱟᱱ ᱛᱟᱦᱮᱸᱱᱟ ᱟᱨ ᱤᱱᱟᱹ ᱯᱚᱨᱮ ᱫᱚ ᱮᱱᱛᱮᱜ ᱡᱚᱠᱷᱚᱱ ᱢᱟᱡᱟᱢ ᱥᱚᱢᱟᱱ ᱦᱩᱭ ᱞᱮᱱᱠᱷᱟᱡ ᱩᱱ ᱡᱚᱠᱷᱮᱡ ᱫᱚ ᱟᱫᱚ ᱫᱟᱠᱟ ᱜᱮᱠᱚ ᱡᱚᱢ ᱚᱪᱚᱭᱮᱫ ᱠᱚ ᱛᱟᱦᱮᱸᱫ᱾ ᱟᱨ ᱱᱮᱛᱟᱨ ᱢᱟᱞᱤᱝ ᱟᱹᱞᱤᱧ ᱦᱚᱞᱤᱧ ᱞᱤᱧ ᱧᱮᱞ ᱵᱟᱲᱟᱭᱫᱟ ᱟᱨ ᱱᱮᱛᱟᱨ ᱫᱚ ᱤᱝᱠᱟᱹ ᱜᱚᱲᱚ ᱥᱚᱯᱚᱦᱚᱫ ᱫᱚ ᱚᱝᱠᱟ ᱫᱚ ᱵᱟᱝ ᱛᱟᱦᱮᱱ ᱠᱟᱱᱟ, ᱱᱮᱛᱟᱨ ᱫᱚ ᱚᱱᱛᱮ ᱡᱚᱛᱚ ᱦᱚᱲ ᱜᱮ ᱰᱷᱮᱨ ᱧᱚᱜ ᱫᱟᱢ ᱠᱚ ᱠᱷᱚᱡᱚᱜᱼᱟ, ᱟᱫᱚ ᱫᱟᱢ ᱮᱢ ᱠᱟᱛᱮ ᱜᱮ ᱱᱮᱛᱟᱨ ᱫᱚ ᱠᱟᱹᱢᱤ ᱵᱟᱲᱟᱟ ᱦᱚᱪᱚᱭᱫᱟ, ᱞᱟᱦᱟ ᱞᱮᱠᱟ ᱚᱝᱠᱟ ᱜᱚᱲᱚ ᱢᱚᱛᱞᱚᱵ ᱫᱚ ᱱᱮ ᱦᱚᱲᱟᱜ ᱠᱚ ᱡᱮᱭᱥᱮ ᱪᱟᱵᱟᱜ ᱠᱟᱱ ᱛᱟᱦᱮᱸ ᱠᱷᱟᱡ ᱫᱚ ᱟᱫᱚ ᱩᱱᱠᱩ ᱯᱟᱹᱨᱤ ᱜᱚᱲᱚ ᱦᱩᱭᱩᱜ ᱠᱟᱱ ᱛᱟᱦᱮᱸᱫ᱾ ᱟᱫᱚ ᱱᱮᱛᱟᱨ ᱫᱚ ᱚᱝᱠᱟ ᱫᱚ ᱵᱟᱝ ᱦᱩᱭ ᱴᱷᱤᱠᱚᱜ ᱠᱟᱱᱟ ᱱᱮᱛᱟᱨ ᱫᱚ ᱠᱟᱹᱣᱰᱤ ᱠᱚ ᱞᱟᱹᱜᱤᱫ ᱜᱮ ᱦᱚᱲ ᱠᱩ ᱜᱚᱲᱚ ᱞᱟᱹᱜᱤᱫᱚᱜᱼᱟ, ᱥᱮ ᱠᱟᱹᱣᱲᱤ ᱮᱢ ᱠᱟᱛᱮ ᱜᱮ ᱱᱮᱛᱟᱨ ᱫᱚ ᱠᱟᱹᱢᱤ ᱠᱚ ᱦᱩᱭᱩᱜ ᱠᱟᱱᱟ᱾ ᱪᱮ ᱟᱵᱮᱱ ᱥᱮᱫ ᱫᱚ ᱚᱠᱟᱞᱮᱠᱟ ᱞᱟᱦᱟ ᱞᱮᱠᱟ ᱞᱮᱠᱟ ᱜᱮ ᱥᱮ ᱱᱮᱛᱟᱨ ᱱᱮᱛ ᱠᱟᱹᱣᱰᱤ ᱠᱚ ᱞᱟᱹᱜᱤᱫ ᱮᱢ ᱫᱟᱢ ᱠᱚ ᱮᱢ ᱠᱟᱛᱮ ᱜᱮ ᱠᱟᱹᱢᱤᱪᱚ ᱦᱩᱭᱩᱜᱼᱟ᱾
ᱵᱟ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱟᱹᱞᱤᱧ ᱥᱮᱦᱚ ᱚᱝᱠᱟᱜᱮ᱾ ᱠᱟᱹᱣᱲᱤ ᱠᱚ ᱫᱟᱢ ᱠᱚ ᱮᱢ ᱠᱟᱛᱮᱜ ᱜᱮ ᱵᱚᱞᱮ ᱠᱤ ᱠᱟᱹᱢᱤᱪᱚ ᱥᱮ ᱜᱚᱲᱚ ᱠᱚ ᱞᱟᱹᱜᱤᱫ ᱠᱚ ᱥᱚᱝᱜᱮ ᱠᱟᱱᱟ ᱠᱚ ᱟᱨ ᱟᱪᱪᱷᱟ ᱜᱚᱝᱠᱮ ᱟᱵᱮᱱ ᱥᱮᱫ ᱫᱚ ᱱᱤᱭᱟᱹ ᱦᱩᱲ ᱛᱟᱦᱮᱸᱱ ᱵᱩᱱ ᱟᱫᱚ ᱵᱤᱱ ᱥᱮᱫ ᱫᱚ ᱱᱮᱛᱟᱨ ᱫᱚ ᱚᱱᱟ ᱤᱛᱟᱹ ᱫᱚ ᱵᱚᱞᱮ ᱵᱟᱡᱟᱨ ᱠᱷᱚᱡ ᱠᱤᱨᱤᱧ ᱠᱟᱛᱮᱫ ᱮ ᱟᱹᱜᱩ ᱦᱩᱭᱩᱜ ᱠᱟᱱᱟ ᱚᱱᱟ ᱯᱟᱠᱤ
ᱦᱩᱸ ᱦᱩ ᱦᱩᱸ ᱾ ᱦᱮᱸ ᱦᱮᱸ ᱾
ᱜᱚᱝᱠᱮ
ᱟ ᱟᱵᱮᱱᱟᱜ ᱟᱣᱟᱜ ᱠᱟᱹᱴ ᱠᱟᱹᱴᱤᱡ ᱥᱟᱯᱷᱟ ᱵᱟᱝ ᱦᱤᱡᱩᱜ ᱠᱟᱱᱟ ᱦᱟᱸᱜ ᱾
ᱦᱮᱸᱻ
ᱦᱮᱞᱳ! ᱦᱮᱸ ᱱᱤ-ᱱᱤᱛᱚᱜ ᱨᱚᱲ ᱵᱮᱱ ᱾ ᱦᱮᱸ, ᱱᱤᱛ ᱛᱚᱜ ᱴᱷᱤᱠ ᱦᱤᱡᱩᱜ ᱠᱟᱱᱟ ᱨᱚᱲ ᱵᱮᱱ ᱾
ᱦᱮᱸ ᱢᱮᱱᱫᱟᱞᱤᱧ ᱵᱚᱞᱮ ᱠᱤ ᱟᱹᱞᱤᱧ ᱟᱹᱞᱤᱧ ᱥᱮᱜ ᱢᱟ ᱱᱮᱛᱟᱨ ᱞᱤᱧ ᱧᱮᱞᱮᱜ ᱠᱚᱣᱟ ᱵᱚᱞᱮ ᱠᱤ ᱚᱱᱟ ᱦᱩᱲᱩ ᱟᱯᱷᱚᱨ ᱞᱟᱹᱜᱤᱫ ᱤᱛᱟᱹ ᱡᱟᱦᱟᱸ ᱟᱹᱜᱩ ᱦᱩᱭᱩᱜ ᱠᱟᱱᱟ ᱥᱮ ᱞᱟᱦᱟ ᱫᱚ ᱟᱵᱚᱱ ᱟᱵᱚ ᱫᱚᱵᱚᱱ ᱚᱲᱟᱜ ᱨᱮᱱᱟᱜ ᱤᱛᱟᱹ ᱜᱮᱵᱚᱱ ᱟᱯᱷᱚᱨᱮᱜ ᱠᱟᱱ ᱛᱟᱦᱮᱱ ᱵᱚᱱ ᱟᱨ ᱱᱮᱛᱟᱨ ᱫᱚ ᱟᱹᱞᱤᱧ ᱞᱤᱧ ᱧᱮᱞᱮᱜ ᱠᱚᱣᱟ ᱵᱟᱡᱟᱨ ᱠᱷᱚᱡ ᱠᱤᱨᱤᱧ ᱠᱟᱛᱮᱫ ᱠᱚ ᱟᱹᱜᱩᱭᱮᱫᱟᱠᱚ ᱚᱱᱟ ᱯᱟᱠᱤᱴ ᱴᱚᱞᱟ ᱛᱟᱦᱮᱱ ᱠᱟᱱᱟ ᱛᱤᱱ ᱠᱤᱞᱳ, ᱪᱟᱹᱨ ᱠᱤᱞᱳ ᱛᱟᱦᱮᱱ ᱠᱟᱱᱟ ᱾ ᱟᱫᱚ ᱚᱱᱟᱜᱮ ᱪᱟᱹᱨ ᱯᱮᱠᱮᱴ, ᱯᱟᱸᱪ ᱯᱮᱠᱮᱴ ᱡᱟ ᱡᱟᱦᱟᱸ ᱞᱮᱠᱟ ᱵᱚᱞᱮᱠᱮ ᱤᱭᱟᱹ ᱟᱹᱜᱩᱭ ᱫᱟ ᱟᱨᱮ ᱨᱚᱦᱚᱭ ᱫᱟᱲᱮᱭᱟᱜᱼᱟᱭ, ᱚᱱᱟ ᱦᱤᱥᱟᱹᱵ ᱠᱚ ᱟᱹᱜᱩᱭ ᱫᱟᱠᱚ ᱟᱨᱠᱚ ᱟᱯᱷᱚᱨ ᱫᱟᱠᱚ ᱾ ᱟᱫᱚ ᱟ ᱟᱹᱵᱤᱱ ᱥᱮᱜ ᱦᱚᱸ ᱵᱚᱞᱮᱠᱤ ᱚᱱᱟ ᱟᱯᱷᱚᱨ ᱞᱟᱹᱜᱤᱫ ᱤᱛᱟᱹ ᱫᱚ ᱵᱚᱞᱮ ᱠᱤ ᱤᱭᱟᱹ ᱵᱟᱡᱟᱨ ᱠᱷᱚᱡ ᱠᱟᱹᱣᱲᱤ ᱫᱟᱢ ᱛᱤᱜᱤ ᱦᱟᱛᱟᱣ ᱟᱹᱜᱩ ᱦᱩᱭᱩᱜ ᱠᱟᱱᱟ ᱥᱮ ᱚᱲᱟᱜ ᱨᱮᱱᱟᱜ ᱤᱛᱟᱹᱭ ᱠᱚᱜᱮ?
ᱟᱨ ᱱᱮᱛᱟᱨ ᱢᱟ ᱮᱱᱛᱮᱜ ᱟᱹᱞᱤᱧ ᱱᱟᱠᱷᱟ ᱦᱚᱸ ᱱᱚᱣᱟ ᱦᱟᱭᱵᱨᱤᱰ ᱠᱚ ᱦᱮᱡ ᱠᱟᱛᱮᱫ, ᱟ ᱟᱫᱚ ᱫᱚᱠᱟᱱ ᱠᱷᱚᱱ ᱜᱮ ᱦᱟᱛᱟᱣ ᱟᱹᱜᱩ ᱦᱩᱭᱩᱜ ᱠᱟᱱᱟ ᱟᱨ ᱮᱱᱛᱮᱫ ᱟ-ᱟᱯᱷᱚᱨ ᱦᱩᱭᱩᱜ ᱠᱟᱱᱟ, ᱞᱟᱦᱟᱱ ᱫᱚ ᱪᱮᱫ ᱛᱟᱦᱮᱸ ᱠᱟᱱᱟ ᱚᱲᱟᱜ ᱨᱮᱱᱟᱝ ᱤᱛᱟᱹ ᱫᱚᱦᱚᱭ ᱦᱩᱭᱩᱜ ᱠᱟᱱ ᱛᱟᱦᱮᱸᱫ ᱚᱱᱟ ᱠᱚ ᱟᱯᱷᱚᱨᱮᱜ ᱠᱟᱱ ᱛᱟᱦᱮᱸᱜ ᱜᱮᱭᱟ, ᱟᱫᱚ ᱱᱤᱛ ᱦᱚᱸ ᱟᱯᱷᱚᱨ ᱚᱝᱠᱟ ᱦᱩᱭ ᱫᱚ ᱦᱩᱭᱩᱜ ᱜᱮᱭᱟ, ᱟᱫᱚ ᱚᱱᱟ ᱠᱚᱫᱚ ᱦᱟᱸᱜ ᱠᱚᱢ ᱧᱚᱜ ᱟ-ᱟᱨᱡᱟᱜᱼᱟ ᱚᱱᱟ ᱠᱷᱟᱱᱟᱜ ᱛᱮ ᱚᱱᱟ ᱠᱚᱫᱚ ᱮᱱᱛᱮᱫ ᱛᱷᱚᱲᱟ ᱜᱟᱱ ᱠᱚᱢ ᱧᱚᱜ ᱜᱮᱭᱟᱭ ᱾ ᱜᱟᱹᱪᱷᱤ ᱦᱚᱸ ᱜᱟᱹᱪᱷᱤᱭᱮᱫᱟ ᱥᱮ ᱨᱚᱦᱚᱭ ᱦᱚᱸ ᱨᱚᱦᱚᱭᱚᱜ ᱠᱟᱱᱟ᱾ ᱱᱮᱛᱟᱨ ᱫᱚ ᱚᱱᱟ ᱫᱚᱠᱟᱱ ᱠᱚᱨᱮᱱᱟᱝ ᱟᱞᱟᱜᱽᱼᱟᱞᱟᱜᱽ ᱛᱟᱦᱮᱱ ᱠᱟᱱᱟ ᱮᱸ ᱚᱱᱟ ᱨᱮᱱᱟᱝ ᱮᱱᱛᱮᱫ ᱵᱷᱮᱜᱟᱨ ᱵᱷᱮᱜᱟᱨ ᱤᱥᱤᱢᱩ ᱛᱟᱦᱮᱱᱟ, ᱟᱫᱚ ᱫᱚ ᱪᱮᱫ ᱛᱟᱦᱮᱸ ᱠᱟᱱᱟ ᱚᱠᱟᱴᱟᱜ ᱫᱚ ᱠᱚᱢ ᱫᱟᱜ ᱨᱮ ᱦᱩᱭᱩᱜ ᱞᱮᱠᱟᱱᱟᱜ ᱛᱟᱦᱮᱱᱟ ᱟᱨ ᱟᱫᱚᱢᱟᱜ ᱛᱚ ᱮᱱᱛᱮᱫ ᱱᱚᱝᱠᱟ ᱮᱱᱛᱮᱫ ᱠᱚᱢ ᱨᱚᱦᱚᱭ ᱨᱮ ᱢᱤᱢᱤᱜ ᱮ ᱜᱚᱴᱮᱜ ᱜᱟᱹᱪᱷᱤ ᱨᱚᱦᱚᱭ ᱞᱮᱠᱮ ᱚᱱᱟ ᱠᱷᱚᱡ ᱜᱮ ᱚᱱᱟ ᱨᱮᱱᱟᱝ ᱜᱩᱫᱟᱹ ᱟᱭᱢᱟ ᱰᱷᱮᱨᱚᱜ ᱛᱟᱦᱮᱸᱜᱼᱟ, ᱚᱝᱠᱟᱱᱟᱜ ᱦᱚᱸ ᱢᱮᱱᱟᱜᱼᱟ᱾ ᱥᱮ ᱟ-ᱟᱫᱷᱟᱱᱟᱜ ᱫᱚ ᱠᱚᱢ ᱫᱤᱱ ᱨᱮᱜᱮ ᱮᱱᱛᱮᱜ ᱦᱟᱸᱜ ᱟᱸ ᱦᱩᱲᱩ ᱦᱩᱭ ᱠᱟᱛᱮᱫ ᱵᱤᱞᱤᱜᱼᱟ ᱾ ᱟᱫᱚ ᱚᱱᱟ ᱠᱚ ᱧᱮᱞ ᱵᱟᱲᱟ ᱠᱟᱛᱮ ᱮᱸᱻ ᱚᱱᱟ ᱦᱤᱥᱟᱹᱵ ᱛᱮᱜᱮ ᱦᱟᱸᱜ ᱨᱚᱦᱚᱭ ᱵᱟᱲᱟ ᱦᱩᱭᱩᱜ ᱠᱟᱱᱟ ᱾ ᱥᱮ ᱚᱱᱟ, ᱚᱱᱟ ᱦᱤᱥᱟᱹᱵ ᱜᱮ ᱟᱯᱷᱚᱨᱚᱜ ᱛᱟᱦᱮᱱᱟ ᱿ ᱟᱫᱚᱻᱻ ᱱᱮᱛᱟᱨ ᱫᱚ ᱫᱚᱠᱟᱱ ᱨᱮᱱᱟᱝ ᱜᱮ ᱡᱟᱫᱟ ᱵᱮᱦᱟᱨᱚ ᱠᱟᱱᱟ ᱢᱮᱱᱛᱮ, ᱢᱮᱱᱛᱮᱻᱻ ᱚᱱᱟ ᱡᱮ ᱥᱚᱝᱠᱚᱨ ᱫᱟᱱᱟ ᱾ ᱦᱤᱡᱩᱜ ᱠᱟᱱᱟ, ᱦᱟᱭᱵᱨᱤᱰ ᱫᱟᱱᱟ ᱚᱱᱟᱜᱮ ᱱᱮᱛᱟᱨ ᱫᱚᱻᱻ ᱮᱱᱛᱮᱫ, ᱡᱟᱹᱥᱛᱤ ᱵᱮᱵᱚᱦᱟᱨᱚᱜ ᱠᱟᱱᱟ ᱾
ᱦᱩᱸᱻ
ᱟᱫᱚ ᱮᱜ ᱵᱟᱹᱭᱦᱟᱹᱲᱼᱼ ᱦᱩᱲᱩ ᱠᱚᱨᱮ ᱫᱚᱧ ᱪᱮᱫ ᱠᱟᱱᱟ ᱚᱱᱟ ᱨᱮᱢᱟ ᱮᱱᱛᱮᱫᱼᱼ ᱫᱟᱜ ᱟᱹᱰᱤ ᱡᱟᱹᱥᱛᱤ ᱪᱟᱹᱦᱤᱭᱟᱼᱟ ᱛᱚ ᱾
ᱦᱮᱸ ᱾
ᱦᱮᱸ ᱟᱫᱚ ᱞᱟᱦᱟᱱ ᱛᱮᱱᱟᱝ ᱵᱟᱹᱭᱦᱟᱹᱲ ᱦᱩᱭ ᱦᱩᱲᱩᱼᱼ ᱞᱤᱧ ᱫᱤᱥᱟᱹᱭᱟ, ᱚᱱᱟ ᱫᱚ ᱟᱨᱟᱜ ᱢᱟᱪᱷᱟ ᱛᱟᱦᱮᱱ ᱠᱟᱱ ᱛᱟᱦᱮᱸᱫ ᱛᱟᱵᱮᱱ ᱠᱚ ᱟᱹᱰᱤ ᱥᱤᱵᱤᱞ ᱠᱟᱱ ᱛᱟᱦᱮᱸᱱ ᱾
ᱟᱨ ᱞᱟᱦᱟᱱ ᱠᱚᱣᱟᱜ ᱚᱱᱟ ᱤᱭᱟᱹᱼᱼ ᱵᱟᱹᱭᱦᱟᱹᱲ ᱢᱟ ᱞᱟᱹᱜᱤᱫ ᱛᱟᱵᱮᱱ ᱠᱚ ᱟᱹᱰᱤ ᱥᱤᱵᱤᱞ ᱟᱨ ᱚᱱᱟᱼᱼ ᱵᱟᱹᱫᱽ ᱨᱮᱦᱚᱸᱼᱼ ᱚᱱᱟ ᱠᱚᱦᱚᱸ ᱮᱠᱫᱚᱢ ᱮᱜ ᱵᱩᱥᱩᱵ ᱦᱚᱸ ᱦᱩᱭᱩᱜ ᱠᱟᱱ ᱛᱟᱦᱮᱱᱟ ᱟᱹᱰᱤ ᱢᱚᱡᱽ ᱢᱚᱸᱡᱽ ᱮᱠᱫᱚᱢ ᱾
ᱦᱩᱸ ᱦᱩᱸ ᱦᱩᱸ, ᱦᱮᱸ ᱾ ᱦᱮᱸ ᱜᱚᱝᱠᱮ ᱚᱱᱟ ᱠᱟᱱ ᱜᱮᱭᱟ ᱴᱷᱤᱠ, ᱴᱷᱤᱠ ᱜᱮᱭᱟ ᱢᱟ ᱟᱪᱪᱷᱟ ᱾ ᱜᱟᱞᱢᱟᱨᱟᱣ ᱠᱟᱛᱮ ᱢᱚᱸᱡᱽ ᱜᱮᱞᱤᱧ ᱟᱴᱠᱟᱹᱨ ᱠᱮᱫᱟ ᱴᱷᱤᱠ ᱾
ᱦᱮᱸ ᱦᱮᱸ ᱜᱚᱝᱠᱮ ᱜᱮ ᱟᱪᱪᱷᱟ ᱾